ᱦᱮᱞᱳ ᱫᱟᱫᱟ ᱡᱚᱦᱟᱨ ᱜᱮ᱾
ᱦᱮᱸ ᱡᱚᱦᱟᱨ ᱜᱮ, ᱡᱚᱦᱟᱨ ᱜᱮ᱾
ᱦᱳᱭ ᱥᱟᱹᱜᱩᱱ ᱡᱚᱦᱟᱨ ᱥᱟᱣᱛᱮ ᱥᱟᱹᱜᱩᱱ ᱫᱟᱟᱨᱟᱢ᱾
ᱦᱮᱸ ᱥᱟᱹᱜᱩᱱ ᱡᱚᱦᱟᱨ ᱥᱟᱹᱜᱩᱱ ᱫᱟᱨᱟᱢ᱾
ᱛᱟᱦᱚᱞᱮ-
ᱪᱮᱫ ᱜᱮ ᱵᱟᱝᱟ ᱱᱚᱜᱼᱚᱭ ᱱᱚᱝᱠᱟ ᱫᱩᱲᱩᱵ ᱵᱟᱲᱟ ᱦᱩᱭᱩᱜ ᱠᱟᱱᱟ᱾
ᱟᱪᱪᱷᱟ, ᱟᱪᱪᱷᱟ ᱛᱟᱦᱚᱞᱮ ᱵᱮᱥ ᱜᱮᱛᱚ?
ᱦᱮᱸ ᱱᱟᱯᱟᱭ ᱵᱟᱲᱟ ᱜᱮ ᱱᱤᱛᱚᱜ ᱫᱚ ᱱᱟᱦᱟᱜ ᱢᱮᱱᱟᱜ ᱟᱠᱟᱫ ᱞᱤᱧᱟᱹ ᱱᱟᱯᱟᱭ ᱵᱟᱲᱟ ᱜᱮᱸ ᱱᱟᱜ᱾
ᱟᱪᱪᱷᱟ ᱚᱲᱟᱜ ᱠᱚᱨᱮ ᱦᱚᱸ ᱡᱟᱹᱱᱤᱡ ᱠᱷᱟᱡ ᱫᱚ ᱱᱟᱯᱟᱭ ᱜᱮ ᱦᱮᱱᱟᱜ ᱠᱟᱜ ᱠᱚᱣᱟ?
ᱦᱮᱸ ᱚᱲᱟᱜ ᱠᱚᱨᱮ ᱦᱚᱸ ᱡᱷᱚᱛᱚ, ᱱᱟᱯᱟᱭ ᱜᱮ ᱵᱟᱲᱟᱜ ᱜᱮ ᱱᱟᱦᱟᱜ ᱱᱤᱛ ᱫᱚ ᱱᱟᱦᱟᱜ ᱢᱮᱛᱟᱜ ᱠᱟᱜ ᱞᱮᱭᱟ ᱦᱟᱜ᱾ ᱚ ᱟᱫᱚ ᱟᱯᱮᱜ ᱜᱮ ᱚᱠᱟ ᱞᱮᱠᱟ ᱢᱮᱱᱟᱜ ᱯᱮᱣᱟ?
ᱦᱳᱭ ᱟᱞᱮ ᱦᱚᱸ ᱱᱤᱛ ᱪᱟᱸᱫᱳ ᱵᱚᱸᱜᱟ ᱟᱜ ᱫᱩᱞᱟᱹᱲ ᱛᱷᱩᱢ ᱟᱥᱤᱥ ᱛᱮ ᱦᱟᱸᱜ ᱫᱚ ᱮᱠᱷᱚᱱ ᱫᱚ ᱥᱟᱱᱟᱢ ᱦᱚᱲ ᱜᱮ ᱵᱮᱥ ᱜᱮ ᱢᱮᱱᱟᱜ ᱟᱠᱟᱫ ᱞᱮᱭᱟ᱾ ᱟᱨ ᱱᱟᱯᱟᱭ ᱛᱟᱦᱮᱸ ᱜᱮ ᱵᱩᱜᱤᱭᱟ ᱟᱵᱚ ᱫᱚ᱾ ᱦᱳᱭ ᱥᱮ ᱡᱚᱢ ᱵᱚᱱ ᱧᱩᱭᱟᱵᱚᱱ ᱠᱟᱹᱢᱤᱭᱟᱵᱚᱱ ᱟᱨ ᱨᱟᱹᱥᱠᱟᱹ ᱨᱮᱵᱚᱱ ᱛᱟᱦᱮᱱ ᱦᱳᱭ ᱥᱮ ᱛᱤᱱ ᱫᱤᱱ ᱡᱤᱣᱤ ᱡᱩᱫᱤ ᱛᱟᱦᱮᱱ ᱛᱟᱵᱚᱱᱟ ᱚᱱ ᱫᱤᱱ ᱫᱚ ᱨᱟᱹᱥᱠᱟᱹ ᱜᱮᱵᱚᱱ ᱛᱟᱦᱮᱱᱟ᱾
ᱦᱳᱭ ᱭᱟ ᱛᱟᱦᱚᱞᱮ ᱪᱮᱫ ᱮᱢ ᱪᱤᱠᱟᱹᱭᱮᱫᱟ ᱱᱤᱛᱚᱜ ᱫᱚ?
ᱱᱤᱛᱚᱜ ᱫᱚ ᱪᱮᱫ ᱦᱚᱸ ᱵᱟᱝᱟ ᱱᱤᱛᱚᱜ ᱫᱩᱲᱩᱵ ᱵᱟᱲᱟ ᱦᱩᱭᱩ ᱟᱠᱟᱱᱟ ᱱᱟᱜ ᱢᱤᱫ ᱫᱷᱟᱨᱮ ᱨᱮ᱾
ᱟᱪᱪᱷᱟ ᱛᱟᱦᱚᱞᱮ ᱠᱤᱫᱩᱜ ᱠᱚᱫᱚ ᱤᱥᱤᱱ ᱥᱟᱹᱫ ᱮᱱᱟ ᱥᱮ ᱟᱣᱨᱤᱭᱟᱜ-ᱟ?
ᱠᱤᱫᱩᱵ ᱠᱚᱫᱚ ᱟᱹᱣᱨᱤᱭᱟᱜ-ᱟ ᱪᱷᱩᱴᱟᱹᱣ ᱵᱟᱲᱟ ᱟᱠᱟᱱ ᱜᱮᱭᱟ ᱠᱚ ᱪᱚᱸᱫᱟ ᱵᱟᱥᱟᱝ ᱠᱷᱚᱱᱟᱜ ᱠᱚ ᱪᱷᱩᱴᱟᱹᱣ ᱟᱠᱟᱱᱟ ᱛᱤᱨᱮᱠᱚ ᱤᱥᱤᱱᱮᱜ-ᱟ᱾ ᱤᱥᱤᱱ ᱵᱟᱲᱟ ᱠᱟᱛᱮᱫ ᱫᱚ ᱠᱤᱫᱩᱵ ᱦᱩᱭᱩᱜ-ᱟ ᱱᱟ
ᱦᱳᱭ ᱦᱳᱭ ᱟᱞᱮᱭᱟᱜ ᱦᱚ ᱱᱚᱜ ᱚᱭ ᱛᱚ ᱪᱚᱸᱫᱟ ᱟᱠᱟᱫᱟ ᱠᱚ ᱟᱫᱚ ᱚᱱᱟᱜᱮ ᱦᱮᱴᱮᱡᱚᱜ ᱠᱟᱱᱟ᱾ ᱠᱤᱪᱷᱩᱜᱟᱱ ᱯᱚᱨ ᱜᱮ ᱡᱚᱢ ᱠᱟᱛᱮᱜ ᱦᱟᱸᱜ ᱜᱤᱛᱤᱡ ᱡᱤᱨᱟᱹᱣ ᱦᱩᱭᱩᱜ-ᱟ᱾
ᱦᱮᱸ ᱟᱪᱪᱷᱟ,
ᱦᱳᱭ ᱫᱟᱫᱟ ᱟᱯᱮ ᱥᱮᱫ ᱜᱮ ᱪᱮᱫ ᱞᱮᱠᱟ ᱫᱟᱜ ᱡᱟᱹᱲᱤᱭᱫᱟᱭ?
ᱫᱟᱜ ᱡᱟᱹᱲᱤ ᱵᱟᱲᱟᱭᱮᱫ ᱜᱮᱭᱟ ᱟᱹᱰᱤ ᱡᱟᱹᱥᱛᱤ ᱜᱮ ᱫᱟᱜ ᱡᱟᱹᱲᱤᱭᱫᱟᱭ᱾ ᱦᱮᱸ ᱛᱮᱦᱮᱧ ᱦᱚᱭ ᱫᱟᱜ ᱡᱟᱹᱲᱤ ᱵᱟᱲᱟ ᱠᱮᱫ ᱜᱮᱭᱟ ᱦᱟᱸᱜ ᱱᱟᱥᱮ ᱱᱟᱥᱮ ᱥᱮᱛᱟᱜ ᱵᱮᱲᱟ ᱧᱚᱜ ᱦᱮᱸᱥᱮ᱾ ᱟᱫᱚ ᱱᱤᱛᱚᱜ ᱫᱚ ᱱᱟᱟᱜ ᱯᱷᱟᱸᱠᱟ ᱜᱮ ᱧᱮᱞᱚᱜ ᱠᱟᱱᱟ ᱱᱤᱛᱚᱜ ᱫᱚ ᱤᱯᱤᱞ ᱠᱚᱦᱚᱸ ᱠᱚ ᱨᱟᱠᱟᱵ ᱟᱠᱟᱱᱟ ᱱᱤᱛᱚᱜ ᱫᱚ᱾ ᱡᱟᱹᱥᱛᱤ ᱫᱚ ᱱᱟᱦᱟᱜ ᱵᱟᱭ ᱫᱟᱲᱮᱭᱟᱜ-ᱟ᱾ ᱦᱚᱞᱟ ᱜᱮ ᱦᱟᱜ ᱟᱹᱰᱤ ᱡᱟᱹᱥᱛᱤ ᱫᱟᱜ ᱡᱟᱹᱲᱤ ᱜᱚᱫ ᱠᱮᱫᱮᱜ-ᱟᱭ ᱦᱩᱰᱩᱨ ᱵᱤᱡᱽᱞᱤ ᱟᱛᱮ᱾
ᱟᱪᱪᱷᱟ ᱟᱪᱪᱷᱟ ᱦᱳᱭ ᱦᱳᱭ ᱟᱞᱮ ᱥᱮᱫ ᱦᱚᱸ ᱚᱱᱠᱟ ᱚᱱᱠᱟᱜᱮ ᱦᱩᱰᱩᱨ ᱵᱤᱡᱽᱞᱤ ᱦᱟᱞᱟ ᱫᱚ ᱟᱹᱰᱤ ᱡᱟᱹᱥᱛᱤ ᱫᱟᱜ ᱠᱮᱫ-ᱟ ᱠᱷᱮᱛ ᱵᱟᱹᱫᱽ ᱠᱚ ᱪᱟᱥ ᱟ ᱾ ᱯᱮᱨᱮᱡ ᱜᱚᱫ ᱮᱱᱟ ᱟᱨ ᱠᱤᱪᱷᱩ ᱠᱷᱚᱱ ᱯᱚᱨᱮ ᱛᱮᱜᱮ ᱛᱚ ᱦᱟᱸᱡᱮᱫ ᱮᱱᱟ᱾
ᱟᱪᱪᱷᱟ,
ᱟᱫᱚ ᱛᱚᱞᱟ ᱠᱚᱫᱚ ᱜᱤᱰᱤ ᱛᱚ ᱦᱚᱭ ᱟᱠᱟᱱᱟ ᱞᱟᱦᱟ ᱨᱮᱜᱮ, ᱟᱨ ᱚᱱᱟ ᱠᱚᱦᱚᱸ ᱦᱟᱨᱟᱜ ᱠᱟᱱᱟ ᱡᱮ ᱵᱟᱹᱲᱛᱤ ᱚᱱᱠᱟ ᱥᱤᱛᱩᱝ ᱥᱮᱫ ᱜᱮ ᱪᱟᱞᱟᱜ ᱠᱷᱟᱡ ᱫᱚ ᱦᱟᱸᱜ ᱟᱨᱚᱥ ᱥᱩᱵᱤᱫᱟ ᱦᱩᱭᱩᱜ ᱟ ᱥᱮ ᱜᱚᱡ ᱮᱢᱟᱭ ᱠᱷᱟᱡ ᱫᱚ ᱪᱮᱫ ᱟᱨᱚᱸ ᱫᱚᱦᱲᱟ ᱛᱮ ᱢᱟᱱᱮ ᱦᱩᱲᱩ ᱮᱨ ᱦᱩᱭᱩᱜ-ᱟ ᱛᱚᱞᱟ ᱞᱟᱹᱜᱤᱫ᱾
ᱦᱮᱸᱸ ᱦᱮᱸ ᱦᱳᱭ᱾ ᱪᱟᱥ ᱫᱟᱜ ᱢᱟ ᱱᱟᱜ ᱠᱚ ᱞᱟᱹᱭᱮᱫ ᱜᱮᱭᱟ ᱥᱟᱛ ᱛᱟᱹᱨᱤᱠᱷ ᱦᱟᱹᱨᱤᱡ ᱫᱟᱜ-ᱟ ᱦᱟᱸᱜ ᱠᱚ ᱞᱟᱹᱭᱮᱫ-ᱟ ᱦᱮᱸᱥᱮ᱾
ᱟᱫᱚ ᱚᱠᱟ ᱚᱠᱟᱞ ᱟᱠᱟ ᱜᱚᱫᱚᱜ ᱠᱟᱱᱟ ᱦᱟᱜ ᱪᱮᱫ ᱪᱤᱠᱟᱹᱜ ᱠᱟᱱᱟ ᱫᱟᱜᱤᱟᱭ ᱥᱮ ᱵᱟᱭ ᱫᱟᱜᱮᱜ-ᱟ ᱚᱱᱟᱜᱮ ᱠᱟᱹᱴᱤᱡ ᱵᱚᱱ ᱧᱮᱞ ᱵᱟᱲᱟᱭᱟ ᱱᱟᱜ
ᱦᱚᱭ ᱮᱠᱟᱞ ᱮᱠᱟᱞ,
ᱦᱮᱸ ᱦᱮᱸ᱾ ᱛᱚᱲᱟ ᱠᱚ ᱛᱤᱱ ᱥᱟᱺᱜᱤᱧ ᱯᱮ ᱨᱚᱦᱚᱭ ᱤᱫᱤ ᱜᱚᱫ ᱠᱮᱜ-ᱟ?
ᱱᱚᱜᱼᱚᱭ ᱛᱚ ᱦᱟᱨᱟᱜ ᱠᱟᱱᱟ ᱦᱟᱸᱜ ᱟᱫᱚ ᱟᱹᱣᱨᱤ ᱚᱱᱠᱟ ᱫᱚ ᱫᱟᱹᱨᱭᱟᱹᱜ-ᱟ ᱥᱮ ᱟᱹᱣᱨᱤ, ᱵᱟᱹᱲᱛᱤᱜ-ᱟ ᱦᱟᱸᱜ ᱟᱫᱚ ᱠᱤᱪᱷᱩ ᱫᱤᱱ ᱯᱚᱨ ᱜᱮ ᱦᱟᱸᱜ ᱚᱱᱟ ᱦᱟᱨᱟ ᱞᱮᱱᱠᱷᱟᱡ ᱫᱚ ᱦᱟᱜ ᱟᱫᱚ ᱠᱷᱮᱛ ᱠᱚᱨᱮ ᱦᱚᱸ ᱥᱤ ᱯᱟᱲᱟᱜ ᱫᱚ ᱦᱩᱭ ᱠᱟᱱᱟ ᱟᱫᱚ ᱞᱟᱹᱦᱩᱫ ᱦᱩᱭᱩᱜ-ᱟ ᱚᱱᱟ ᱡᱟᱵᱚᱴ ᱦᱩᱭᱩᱜ-ᱟ ᱛᱟᱯ ᱯᱚᱨ ᱨᱚᱦᱚᱭ ᱨᱮᱭᱟᱜ ᱵᱮᱵᱚᱥᱛᱷᱟ ᱫᱚ ᱠᱚᱨᱟᱣ ᱦᱩᱭᱩᱜ-ᱟ ᱟᱯᱮᱥᱮᱫ ᱜᱮ ᱛᱤᱧ ᱥᱟᱺᱜᱤᱧ ᱠᱮᱫᱟᱯᱮ᱾
ᱟᱞᱮ ᱥᱮᱫ ᱫᱚ ᱦᱚᱞᱟ ᱢᱟᱫᱷᱮᱨ ᱠᱷᱚᱱ ᱦᱟᱸᱜ ᱟᱹᱰᱤ ᱡᱟᱹᱥᱛᱤ ᱫᱟᱜᱮᱫ ᱛᱮ ᱦᱮᱸ ᱥᱮ ᱵᱟᱹᱫ ᱵᱟᱹᱭᱦᱟᱹᱲ ᱠᱚᱭ ᱯᱮᱨᱮᱡ ᱜᱚᱫ ᱠᱟᱫᱟᱜ-ᱟ᱾ ᱟᱫᱚ ᱛᱚᱲᱟ ᱠᱚᱫᱚ ᱦᱟᱨᱟ ᱟᱠᱟᱱ ᱛᱟᱦᱮᱸᱫ ᱟᱹᱰᱤ ᱢᱟᱲᱟᱝ ᱧᱚᱜ ᱨᱮᱜᱮ ᱠᱚ ᱨᱚᱦᱚᱭ ᱞᱮᱫᱟ ᱛᱚ᱾ ᱟᱫᱚ ᱱᱤᱛᱚᱜ ᱫᱚ ᱦᱟᱜ ᱵᱟᱠᱤ ᱢᱮᱱᱟᱜ-ᱟ ᱨᱚᱦᱚᱭ ᱩᱪᱟᱹᱲ ᱜᱮ ᱱᱟᱦᱟᱜ, ᱥᱤ ᱵᱟᱲᱟ ᱠᱟᱛᱮ ᱵᱟᱹᱫᱽ ᱠᱚ ᱟᱫᱚ ᱨᱚᱦᱚᱭ ᱩᱪᱟᱹᱲ ᱜᱮ ᱱᱟᱦᱟᱜ ᱢᱩᱞᱤᱭᱟᱹ ᱠᱚ ᱠᱟᱹᱢᱤ ᱠᱚ ᱧᱟᱢ ᱵᱟᱲᱟ ᱠᱟᱛᱮ ᱨᱚᱦᱚᱭ ᱩᱪᱟᱹᱲ ᱦᱩᱭᱩᱜ-ᱟ᱾
ᱦᱳᱭ ᱦᱳᱭ ᱮᱠᱟᱞ ᱮᱠᱟᱞ᱾
ᱦᱳᱭ ᱟᱞᱮ ᱥᱮᱫ ᱨᱮᱱᱟᱜ ᱞᱟᱹᱭ ᱞᱮᱠᱷᱟᱱ ᱫᱚ ᱜᱟᱱ ᱠᱟᱱᱟ ᱩᱪᱟᱹᱲ ᱫᱚ ᱨᱚᱦᱚᱭ ᱩᱪᱟᱹᱲ ᱫᱚ᱾ ᱦᱚᱞᱟ ᱢᱟᱫᱷᱮᱨ ᱟᱨᱦᱚᱸ ᱡᱟᱹᱥᱛᱤ ᱫᱟᱜ ᱠᱮᱫ-ᱟᱭ ᱛᱚ ᱚᱱᱟᱛᱮ᱾ ᱦᱮᱸ ᱟᱫᱚ ᱟᱯᱮᱥᱮᱫ ᱜᱮ?
ᱦᱚᱭ ᱟᱞᱮᱥᱮᱫ ᱦᱚᱸ ᱚᱱᱟ ᱫᱟᱜ ᱡᱟᱲᱤ ᱫᱚᱦᱲᱟ ᱦᱩᱭᱩᱜ ᱨᱮᱭᱟᱜ ᱜᱮᱞᱮ ᱟᱥᱟ ᱦᱟᱜ ᱛᱟᱞᱮ ᱟᱨ ᱫᱚᱦᱲᱟ ᱫᱟᱜ ᱡᱟᱹᱲᱤ ᱞᱮᱠᱷᱟᱡ ᱜᱮ ᱦᱟᱸᱜ ᱟᱫᱚ ᱨᱚᱦᱚᱭ ᱞᱮ ᱟᱨᱢᱵᱷᱚᱭᱟ ᱡᱚᱛᱚ ᱠᱚᱜᱮ ᱦᱚᱲᱜᱮ᱾ ᱡᱚᱛᱚ ᱦᱚᱲ ᱠᱚ ᱨᱮᱰᱤ ᱥᱟᱹ ᱥᱟᱹᱛ ᱠᱷᱟᱱ ᱜᱮ ᱠᱟᱭ ᱦᱚᱲᱜᱮ ᱦᱟᱸᱜ ᱟᱫᱚ ᱦᱚᱸᱜ-ᱚ ᱱᱚᱝᱠᱟ ᱫᱟᱜ ᱡᱟᱹᱲᱤ ᱜᱮᱠᱚ ᱠᱚᱭᱚᱜ ᱠᱟᱜᱼᱟ ᱦᱟᱸᱜ ᱛᱤᱱ ᱥᱟᱺᱜᱤᱧ ᱫᱟᱭ?
ᱦᱮᱸ
ᱦᱳᱭ ᱫᱟᱫᱟ ᱛᱟᱦᱚᱞᱮ ᱟᱫᱚ ᱟᱢ ᱫᱚ ᱪᱮᱫ ᱠᱚᱢ ᱪᱤᱠᱟᱹᱭ ᱛᱟᱦᱮᱸᱱᱟ?
ᱤᱧ ᱫᱚ ᱪᱤᱠᱟᱹ ᱫᱚ ᱱᱚᱝᱠᱟ ᱚᱞᱚᱜ ᱯᱟᱲᱦᱟᱣ ᱜᱤᱧ ᱚᱞᱚᱜ ᱯᱟᱲᱦᱟᱚᱜ ᱠᱟᱱᱟ ᱦᱟᱸᱜ ᱱᱟᱜ ᱱᱤᱛᱚᱜ ᱫᱚ᱾ ᱟᱫᱚ ᱚᱲᱟᱜ ᱠᱚᱨᱮᱱᱟᱜ ᱠᱟᱹᱢᱤ ᱦᱚᱸ ᱪᱷᱩᱴᱟᱹᱣ ᱵᱟᱲᱟ ᱦᱩᱭᱩᱜ ᱠᱟᱱ ᱜᱮᱭᱟ ᱢᱟᱸᱡᱷᱮ ᱢᱟᱸᱡᱷᱮ,
ᱟᱪᱪᱷᱟ ᱚᱱᱟ ᱦᱚᱸ ᱱᱟᱯ ᱯᱟᱭ ᱠᱟᱛᱷᱟ ᱠᱟᱱ ᱜᱮᱭᱟ ᱚᱞᱚᱜ ᱯᱟᱲᱦᱟᱣ ᱥᱟᱶ ᱥᱟᱶᱛᱮ ᱚᱲᱟᱜ ᱨᱮᱱᱟᱜ ᱴᱟᱠᱟ ᱠᱚ ᱱᱤᱦᱟᱹᱛᱤ ᱞᱟᱹᱠᱛᱤ ᱜᱮᱭᱟ᱾
ᱦᱚᱭ ᱦᱚᱭ
ᱦᱩᱸ ᱦᱳᱭ ᱵᱟᱠᱷᱟᱡ ᱫᱚ ᱟᱵᱚ ᱫᱚ ᱨᱮᱸᱜᱮᱡ ᱩᱨᱤᱡ ᱦᱚᱲ ᱠᱟᱱ ᱜᱮᱭᱟᱵᱚᱱ ᱥᱮ ᱢᱟᱱᱮ ᱫᱩᱲᱩᱵ ᱛᱷᱤᱨ ᱫᱚ ᱵᱟᱝ ᱵᱩᱜᱤᱭᱟ᱾ ᱡᱟᱦᱟᱸ ᱛᱤᱱᱟᱹᱜ ᱵᱚᱱ ᱫᱟᱲᱮᱭᱟᱜᱼᱟ, ᱩᱱᱟᱹᱜ ᱵᱚᱱ ᱠᱟᱹᱢᱤᱭᱟ ᱥᱮ᱾
ᱦᱮᱸ ᱦᱮᱸ ᱮᱠᱫᱚᱢ ᱮᱠᱫᱚᱢ
ᱦᱳᱭ ᱟᱫᱚ ᱤᱧ ᱦᱚᱸ ᱚᱱᱠᱟᱜᱮ ᱚᱞᱚᱜ ᱯᱟᱲᱦᱟᱜ ᱠᱟᱱ ᱜᱤᱭᱟᱹᱧ ᱟᱫᱚ ᱦᱟᱸᱜ ᱦᱩᱸ ᱚᱱᱠᱟ ᱚᱲᱟᱜ ᱠᱚᱨᱮ ᱜᱤᱧ ᱛᱟᱦᱮᱸᱱᱟ ᱛᱚ ᱟᱫᱚ ᱚᱲᱟᱜ ᱠᱚᱨᱮᱜ ᱡᱟᱦᱟᱸ ᱛᱤᱱᱟᱹᱜ ᱤᱧ ᱠᱟᱹᱢᱤ ᱜᱚᱲᱚᱣᱟᱠᱚᱣᱟ᱾ ᱡᱮᱞᱮᱠᱟ ᱱᱚᱝᱠᱟ ᱰᱟᱝᱨᱤ ᱢᱮᱨᱚᱢ ᱠᱚᱧ ᱧᱮᱞ ᱵᱟᱜᱟᱣ ᱠᱚᱣᱟ ᱤᱧ ᱜᱮ᱾
ᱦᱟᱸ
ᱩᱱᱠᱩ ᱜᱤᱧ ᱜᱩᱯᱤ ᱵᱟᱲᱟ ᱠᱚ ᱛᱟᱦᱮᱱ ᱜᱮᱭᱟ᱾
ᱦᱢ ᱦᱢ
ᱚᱱᱟᱜᱮ ᱟᱫᱚ ᱟᱢᱫᱚ ᱤᱱᱟᱹᱝ ᱪᱮᱫᱠᱚᱢ ᱠᱩᱥᱤᱭᱟᱜ ᱛᱟᱦᱮᱸᱱᱟ ᱚᱞᱚᱜ ᱯᱟᱲᱦᱟᱜ ᱥᱟᱶ ᱥᱟᱶᱛᱮ ᱮᱴᱟᱜ ᱠᱤᱪᱷᱩ,
ᱚᱞᱚᱜ ᱯᱟᱲᱦᱟᱣ ᱥᱟᱶᱛᱮ ᱮᱴᱟᱜ ᱠᱤᱪᱷᱩ ᱫᱚ ᱞᱟᱹᱭ ᱞᱮᱠᱷᱟᱱ ᱫᱚ ᱱᱟᱦᱟᱸᱜ ᱚᱱᱠᱟᱫᱚ ᱠᱷᱮᱞ ᱠᱚᱜᱮ ᱡᱟᱹᱥᱛᱤ ᱠᱩᱥᱤᱭᱟᱜ ᱫᱚ ᱱᱟᱜ ᱦᱚᱲᱢᱚ ᱞᱮ ᱞᱮᱡ ᱞᱮᱠᱷᱟᱱ ᱫᱚ ᱦᱩᱸ ᱡᱮ ᱠᱷᱮᱞ ᱵᱟᱲᱟ ᱞᱮᱠᱷᱟᱱ ᱦᱚᱲᱢᱚ ᱠᱚ ᱵᱷᱟᱹᱜᱤ ᱛᱟᱦᱮᱱᱟ ᱦᱮᱸ ᱥᱮ᱾ ᱮᱴᱟᱜ ᱥᱟᱶᱛᱮ ᱛᱚ ᱦᱚᱜ-ᱚᱭ ᱠᱷᱮᱞ ᱠᱚ ᱛᱟᱯᱚᱨᱮ ᱮᱱᱮᱡ ᱥᱮᱨᱮᱧ ᱠᱚᱧ ᱠᱩᱥᱤᱭᱟᱜ ᱜᱮᱭᱟ ᱡᱮᱢᱚᱱ
ᱟᱪᱪᱷᱟ ᱟᱪᱪᱷᱟ, ᱚᱱᱟ ᱦᱚᱸ ᱱᱟᱯᱟᱭ ᱠᱟᱛᱷᱟ ᱠᱟᱱ ᱜᱮᱭᱟ᱾
ᱦᱮᱸ ᱦᱚᱭ
ᱦᱢ ᱤᱧᱦᱚᱸ ᱚᱱᱠᱟᱜᱮ ᱚᱞᱚᱜ ᱯᱟᱲᱦᱟᱜ ᱥᱟᱶ ᱥᱟᱶᱛᱮ ᱦᱚᱲᱢᱚ ᱪᱟᱨᱪᱟᱣ ᱞᱟᱹᱜᱤᱫ ᱠᱷᱮᱹᱞ ᱠᱚᱦᱚᱸ ᱜᱟᱹᱡᱤᱧ ᱠᱩᱥᱤᱭᱟᱜᱼᱟ ᱛᱟᱯᱚᱨ᱾ ᱚᱲᱟᱜ ᱨᱮ ᱫᱩᱲᱩᱵ ᱥᱚᱢᱚᱭ ᱫᱚ ᱚᱝᱠᱟᱱᱟᱜ ᱡᱟᱦᱟᱸ ᱠᱚ ᱡᱟᱸᱦᱟᱱᱟᱜ ᱜᱮ ᱪᱷᱚᱵᱤ ᱟᱸᱠᱟᱣ ᱚᱞ ᱠᱚᱦᱚᱸ᱾ ᱟᱹᱰᱤ ᱵᱮᱥ ᱜᱮᱧ ᱵᱩᱡᱷᱟᱹᱣᱟ᱾
ᱩᱸ, ᱦᱩᱸ ᱦᱩᱸ᱾
ᱚᱱᱟ ᱥᱟᱶᱛᱮᱦᱚᱸ ᱚᱝᱠᱟᱱᱟᱜ ᱟᱨᱦᱚᱸ ᱟᱹᱰᱤ ᱠᱤᱪᱷᱩ ᱢᱮᱱᱟᱜ ᱠᱟᱜ ᱡᱟᱦᱟᱸ ᱫᱚᱧ ᱠᱩᱥᱤᱭᱟᱜ-ᱟ᱾ ᱛᱟᱦᱞᱮ ᱫᱟᱬᱚ ᱫᱟᱫᱟ ᱟᱢ ᱫᱚ ᱫᱟᱬᱟᱱ ᱠᱚᱫᱚᱢ ᱠᱩᱥᱤᱭᱟᱜ-ᱟ ᱥᱮ ᱵᱟᱝ?
ᱦᱩᱸ, ᱫᱟᱬᱟᱱ ᱠᱚ ᱦᱚᱧ ᱠᱩᱥᱤᱭᱟᱜ ᱜᱮᱭᱟ᱾ ᱫᱟᱬᱟᱱ ᱠᱚᱦᱚᱸ ᱪᱟᱞᱟᱣ ᱵᱟᱲᱟ ᱦᱩᱭ ᱠᱟᱱ ᱜᱮᱭᱟ ᱢᱟᱡᱷᱮ ᱢᱟᱡᱷᱮ ᱡᱟᱹᱥᱛᱤ ᱠᱟᱭ ᱫᱚ ᱵᱟᱝ ᱢᱮᱱᱠᱷᱟᱱ᱾ ᱪᱟᱞᱟᱜ ᱨᱮᱱᱟᱜ ᱤᱪᱪᱷᱟᱹ ᱫᱚ ᱢᱮᱱᱟᱜ ᱜᱮᱭᱟ ᱫᱟᱬᱟᱱ ᱪᱟᱞᱟᱜ ᱨᱮᱱᱟᱜ ᱫᱚ ᱱᱟᱦᱟᱜ᱾
ᱟᱪᱪᱷᱟ ᱟᱪᱪᱷᱟ ᱚᱱᱟᱦᱚᱸ ᱱᱟᱯᱟᱭ ᱠᱟᱛᱷᱟ ᱟᱫᱚ ᱛᱤᱧ ᱥᱟᱺᱜᱤᱧᱮᱢ ᱫᱟᱟᱲᱟᱣ ᱠᱟᱜ-ᱟ ᱠᱟᱹᱴᱤᱡ ᱵᱟᱰᱟᱭ ᱥᱟᱱᱟᱹᱧ ᱠᱟᱱᱟ᱾
ᱦᱩᱸ, ᱫᱟᱬᱟ ᱫᱚ ᱱᱟᱦᱟᱜ ᱠᱷᱩᱵ ᱡᱷᱟᱹᱞ ᱡᱟᱹᱥᱛᱤ, ᱡᱟᱹᱥᱛᱤ ᱫᱚ ᱵᱟᱹᱧ ᱫᱟᱸᱬᱟ ᱠᱟᱜᱼᱟ᱾ ᱮᱱᱛᱮ ᱨᱮᱦᱚᱸ ᱞᱟᱹᱭ ᱞᱮᱠᱷᱟᱱ ᱫᱚ ᱡᱮᱢᱚᱱ ᱮᱸ ᱢᱤᱫᱴᱟᱝ ᱵᱟᱨᱭᱟ ᱡᱟᱭᱜᱟ ᱧᱩᱛᱩᱢ ᱫᱤᱜᱷᱟ ᱡᱮᱢᱚᱱ ᱢᱮᱱᱟᱜ-ᱟ ᱱᱟᱜ ᱦᱮᱸ ᱥᱮ᱾ ᱛᱟᱯᱚᱨᱮ ᱢᱮᱱᱟᱜ ᱟᱠᱟᱜ-ᱟ ᱫᱤᱣᱲᱤ ᱰᱮᱢ ᱠᱚ ᱢᱮᱱᱟᱜ ᱟᱠᱟᱜ-ᱟ, ᱚᱡᱳᱫᱽᱫᱷᱟ ᱯᱟᱦᱟᱲ ᱠᱚ ᱢᱮᱱᱟᱜ ᱟᱠᱟᱜ-ᱟ᱾ ᱚᱱᱮ ᱚᱱᱟ ᱡᱟᱭᱜᱟ ᱠᱚᱨᱮᱞᱤᱧ ᱫᱟᱬᱟ ᱟᱠᱟᱫᱼᱟ ᱟᱫᱚ ᱡᱟᱹᱥᱛᱤ ᱫᱚ ᱦᱟᱜ ᱫᱟᱬᱟ ᱫᱚ ᱵᱟᱝᱞᱤᱧ ᱪᱟᱞᱟᱣ ᱠᱟᱱᱟ᱾ ᱦᱮᱸ, ᱠᱳᱞᱠᱟᱛᱟ ᱨᱮ ᱡᱟᱭᱦᱳᱠ, ᱪᱷᱳᱴᱳ ᱠᱷᱟᱴᱳ ᱡᱟᱭᱜᱟ ᱢᱮᱱᱟᱜ-ᱟ ᱤᱱᱟᱹ ᱠᱚᱨᱮ ᱦᱚᱞᱤᱧ ᱪᱟᱞᱟᱣ ᱵᱟᱲᱟ ᱟᱠᱟᱱ ᱜᱮᱭᱟ ᱟᱞᱤᱧ᱾ ᱧᱮᱞ ᱡᱚᱝ ᱞᱮᱠ
ᱦᱳᱭ ᱦᱳᱭ ᱟᱫᱚ ᱚᱱᱮᱢ ᱞᱟᱹᱭ ᱠᱮᱜ-ᱮᱢ᱾ ᱫᱤᱜᱷᱟ ᱫᱤᱜᱷᱟ ᱠᱚᱨᱮ ᱡᱮᱢᱚᱱ ᱪᱮᱫ ᱡᱤᱱᱤᱥ ᱢᱮᱱᱟᱜ ᱧᱩᱛᱩᱢ ᱠᱟᱱ ᱢᱮᱱᱟᱜ ᱚᱱᱟᱫᱚ?
ᱫᱤᱜᱷᱟ ᱫᱚ ᱚᱱᱟ ᱨᱮᱫᱚ ᱢᱮᱱᱟᱜ-ᱟ ᱥᱤᱛᱩᱝ ᱫᱤᱱ ᱚᱸᱰᱮ ᱫᱚ ᱡᱟᱹᱥᱛᱤ ᱫᱟᱬᱟᱱ ᱠᱚ ᱪᱟᱞᱟᱜ-ᱟ ᱛᱚ᱾ ᱮᱸᱫ ᱯᱤᱡᱱᱤᱠ ᱠᱚ ᱪᱟᱞᱟᱜ-ᱟ ᱡᱟᱹᱥᱛᱤ᱾ ᱦᱮᱸ ᱥᱮ᱾
ᱦᱳᱭ ᱦᱳᱭ᱾
ᱟᱫᱚ ᱧᱮᱞᱡᱚᱝ ᱞᱮᱠᱟᱱ ᱫᱚ ᱢᱮᱱᱟᱜ-ᱟ ᱫᱟᱜ ᱰᱷᱮᱹᱣ ᱡᱮᱢᱚᱱ ᱥᱮᱛᱟᱜ ᱵᱮᱲᱟ ᱫᱚ ᱯᱩᱨᱟᱹ᱾ ᱫᱷᱟᱨᱮ ᱨᱮ ᱦᱤᱡᱩᱜ-ᱟ ᱯᱩᱨᱟᱹ᱾ ᱢᱟᱱᱮ ᱫᱚᱢᱮ ᱡᱳᱨ ᱡᱳᱨ ᱰᱟᱹᱣᱚᱜ-ᱟ ᱟᱨ ᱛᱤᱱᱟᱹᱜ ᱵᱮᱲᱟ ᱤᱫᱤ-ᱟᱭ ᱚᱱᱟ ᱫᱚ ᱩᱱᱟᱹᱜ ᱜᱮ ᱱᱟᱜ ᱦᱟᱱᱛᱮ ᱞᱟᱛᱟᱨ ᱥᱮᱫ ᱪᱟᱞᱟᱣ ᱤᱫᱤᱜ-ᱟ, ᱟᱸᱡᱮᱫ ᱤᱫᱤᱜ-ᱟ᱾ ᱟᱫᱚ ᱧᱮᱞ ᱡᱚᱝ ᱞᱮᱠᱟ ᱫᱚ ᱚᱸᱰᱮ ᱫᱚ ᱵᱮᱲᱟ ᱨᱟᱠᱟᱵ ᱜᱮ ᱱᱟᱜ ᱡᱟᱦᱟᱸ ᱫᱚ ᱮᱢᱚᱱ ᱡᱟᱭᱜᱟ ᱨᱮ ᱨᱟᱠᱟᱵ ᱟᱭ ᱵᱮᱲᱟ ᱡᱟᱦᱟᱸ ᱫᱚ ᱚᱱᱟᱫᱚ ᱡᱮᱢᱚᱱ ᱧᱮᱞᱚᱜ-ᱟ ᱫᱟᱜ ᱛᱟᱞᱟ ᱠᱷᱚᱱ ᱨᱟᱠᱟᱵ ᱠᱟᱱ ᱞᱮᱠᱟ ᱧᱮᱞᱚᱜ-ᱟ ᱦᱮᱸ ᱥᱮ᱾ ᱚᱱᱟᱜᱮ ᱧᱮᱞᱡᱚᱝ ᱞᱮᱠᱟᱱ ᱡᱟᱭᱜᱟ ᱫᱚ ᱢᱮᱱᱟᱜ-ᱟ ᱦᱟᱸᱜ ᱢᱤᱫᱴᱟᱝ ᱫᱚ ᱡᱟᱦᱟᱸ ᱫᱚ ᱵᱮᱲᱟ᱾ ᱚᱠᱟ ᱞᱮᱠᱟ ᱨᱟᱠᱟᱵ᱾ ᱛᱟᱯᱚᱨᱮ ᱚᱝᱠᱟᱱ ᱫᱟᱬᱟᱱ ᱡᱟᱭᱜᱟ ᱠᱚᱦᱚᱸ ᱢᱮᱱᱟᱜ-ᱟ, ᱯᱟᱨᱠ ᱠᱚ ᱢᱮᱱᱟᱜ-ᱟ᱾ ᱛᱟᱯᱚᱨᱮ ᱢᱟᱨᱠᱮᱴ ᱠᱚ ᱥᱮ ᱵᱟᱡᱟᱨ ᱠᱚᱦᱚᱸ ᱢᱮᱱᱟᱜ ᱜᱮᱭᱟ ᱦᱟᱹᱠᱩ ᱠᱚ ᱠᱟᱴᱠᱚᱢ ᱠᱚ ᱠᱚ᱾ ᱨᱟᱠᱟᱵ ᱠᱚᱣᱟ ᱚᱱᱟ ᱵᱟᱡᱟᱨ ᱠᱚ ᱢᱮᱱᱟᱜ-ᱟ ᱛᱟᱯᱚᱨᱮ ᱫᱷᱟᱨᱮ ᱫᱷᱟᱨᱮ ᱛᱮ ᱢᱮᱞᱟ ᱠᱚᱦᱚᱸ ᱵᱟᱹᱭᱥᱟᱹᱜ ᱜᱮᱭᱟ᱾ ᱛᱟᱨᱟᱥᱤᱧ ᱵᱮᱲᱟ᱾ ᱫᱤᱱ ᱥᱟᱨᱟ ᱚᱸᱰᱮ ᱫᱚ ᱢᱮᱞᱟ ᱵᱟᱹᱭᱥᱟᱹᱣ ᱨᱮᱜᱮ ᱛᱟᱸᱦᱮᱱᱟ ᱟᱨ ᱫᱤᱱ ᱥᱟᱨᱟ ᱜᱮ ᱦᱚᱲ ᱠᱚ ᱛᱟᱸᱦᱮᱱᱟ᱾ ᱦᱮᱸ ᱚᱱᱟᱜᱮ ᱧᱮᱞ ᱡᱚᱝ ᱞᱮᱠᱟᱱ ᱡᱟᱭᱜᱟ ᱫᱚ ᱱᱟᱜ ᱚᱸᱰᱮ ᱫᱚ᱾
ᱦᱳᱭ ᱦᱳᱭ, ᱮᱠᱟᱞ ᱮᱠᱟᱞ, ᱮᱠᱟᱞ ᱱᱟᱯᱟᱭ ᱠᱟᱛᱷᱟ ᱟᱫᱚ ᱤᱧ ᱫᱚ ᱦᱟᱸᱜ ᱚᱸᱰᱮ ᱫᱚ ᱵᱟᱹᱧ ᱥᱮᱱ ᱵᱟᱲᱟ ᱟᱠᱟᱱᱟ ᱥᱮ᱾ ᱱᱚᱝᱠᱟ ᱜᱮ ᱟᱞᱮ ᱥᱮᱫ ᱨᱮ ᱚᱱᱠᱟ ᱧᱩᱛᱩᱢᱟᱜ ᱡᱟᱭᱜᱟ ᱫᱚ ᱥᱩᱨ ᱨᱮᱫᱚ ᱢᱮᱱᱟᱜ ᱟᱠᱟᱜ-ᱟ᱾ ᱥᱩᱥᱩᱱᱤᱭᱟᱹ ᱵᱩᱨᱩ, ᱥᱩᱥᱩᱱᱤᱭᱟᱹ ᱵᱩᱨᱩ ᱚᱸᱰᱮ ᱫᱚ ᱦᱟᱸᱜ ᱫᱷᱟᱨᱟ ᱢᱮᱞᱟ ᱠᱤᱢᱵᱟ ᱚᱱᱟ ᱫᱷᱟᱨᱮ ᱨᱮ ᱫᱟᱜ ᱡᱷᱟᱨᱱᱟ᱾ ᱧᱩᱛᱩᱢ ᱛᱮᱜᱮ ᱟᱹᱰᱤ ᱧᱩᱛᱩᱢᱟᱱᱟᱜ ᱠᱟᱱᱟ, ᱚᱸᱰᱮ ᱫᱚ ᱥᱟᱨᱟ ᱜᱷᱟᱹᱲᱤᱡ ᱜᱮ ᱫᱟᱜ ᱩᱰᱩᱠ ᱠᱚᱜ-ᱟ ᱟᱨ ᱚᱝᱠᱟᱟᱜᱮ ᱥᱟᱺᱜᱤᱧ ᱥᱟᱹᱜᱤᱧ ᱠᱚᱨᱮᱱ ᱦᱚᱲ ᱛᱟᱲᱟᱠ ᱦᱤᱡᱩᱜ ᱛᱟᱸᱦᱮᱱ ᱚᱱᱟ ᱧᱮᱞ ᱞᱟᱹᱜᱤᱫ ᱛᱮ᱾ ᱟᱸ, ᱚᱸᱰᱮ ᱫᱚ ᱦᱟᱸᱜ ᱢᱮᱱᱟᱠᱚ ᱵᱟᱝᱢᱟ ᱯᱷᱟᱨᱪᱟ ᱥᱮ ᱩᱢ ᱯᱷᱟᱨᱪᱟ ᱞᱮᱱ ᱠᱷᱟᱡ ᱫᱚ ᱦᱟᱸᱜ ᱟᱨ ᱡᱟᱦᱟᱸ ᱛᱤᱱᱟᱹᱜ ᱮᱢ ᱯᱷᱟᱯ ᱠᱟᱜ-ᱟᱢ, ᱚᱱᱟ ᱯᱟᱯᱠᱚ ᱡᱚᱛᱚ ᱪᱟᱵᱟᱜ ᱛᱟᱢᱟ᱾ ᱟᱫᱚ ᱚᱝᱠᱟ ᱚᱝᱠᱟ ᱞᱮᱠᱟᱜᱮ ᱡᱚᱛᱚ ᱦᱚᱲ ᱠᱚ ᱩᱢ ᱯᱷᱟᱨᱪᱟᱜ-ᱟ, ᱚᱱᱟ ᱫᱚ ᱟᱹᱰᱤ ᱯᱚᱵᱤᱛᱨᱚ ᱫᱟᱜ ᱠᱟᱱᱟ ᱠᱚ ᱞᱟᱹᱭᱟ᱾ ᱦᱳᱭ ᱦᱳᱭ ᱟᱨ ᱟᱹᱰᱤ ᱟᱢᱫᱟ ᱡᱟᱭᱜᱟ ᱜᱤᱧ ᱥᱮᱱ ᱟᱠᱟᱱᱟ ᱥᱮᱧ ᱫᱟᱲᱟ ᱟᱠᱟᱫᱟ᱾
ᱦᱮᱸ ᱦᱮᱸ ᱦᱳᱭ ᱦᱳᱭ ᱟᱨ ᱫᱚ ᱦᱟᱸᱜ
ᱟᱸᱡᱚᱢᱚᱜ ᱠᱟᱱᱟ ᱫᱟᱫᱟ?
ᱦᱮᱸ ᱦᱮᱸ ᱟᱸᱡᱚᱢᱚᱜ ᱠᱟᱱᱟ᱾
ᱫᱟᱫᱟ ᱟᱸᱧᱚᱢᱚᱜ ᱠᱟᱱᱟ?
ᱦᱳᱭ ᱦᱳᱭ ᱟᱸᱡᱚᱢᱚᱜ ᱠᱟᱱ ᱜᱮᱭᱟ᱾ ᱟᱹᱞᱤᱧᱟᱜ ᱵᱟᱭ ᱟᱸᱡᱚᱢᱚᱜ ᱠᱟᱱ ᱛᱮ? ᱦᱮᱞᱳ ᱦᱮᱸ ᱵᱟᱭ ᱟᱸᱡᱚᱢᱚᱜ ᱠᱟᱱ ᱛᱮ ᱨᱚᱲ ᱟᱹᱞᱤᱧᱟᱜ?
ᱦᱮᱞᱳ
ᱦᱮᱞᱳ ᱜᱚᱢᱠᱮ ᱤᱧᱟᱹ ᱦᱮᱸ ᱦᱮᱸ ᱟᱸᱡᱚᱢᱚᱜ ᱠᱟᱱᱟ᱾
ᱦᱳᱭ ᱟᱫᱚ ᱟᱢᱜᱮ ᱟᱨᱦᱚᱸ ᱚᱱᱠᱟ ᱮᱴᱟᱜ ᱫᱟᱫᱟ ᱡᱟᱦᱟᱸ ᱠᱚᱢ ᱞᱟᱹᱭ ᱠᱮᱜ ᱧᱩᱛᱩᱢ ᱠᱚ ᱚᱱᱟᱜᱮ ᱠᱟᱹᱴᱤᱡ ᱯᱟᱥᱱᱟᱣ ᱥᱟᱹᱦᱤᱡ ᱞᱟᱹᱭ ᱛᱟᱞᱟᱝ ᱢᱮ᱾
ᱦᱸᱻ ᱚᱱᱟ ᱠᱚ ᱡᱟᱭᱜᱟ ᱠᱚᱨᱮᱱᱟᱜ ᱵᱟᱝ?
ᱦᱳᱭ
ᱡᱟᱭᱜᱟ ᱠᱚᱨᱮᱱᱟᱜ ᱫᱚ ᱧᱮᱞ ᱞᱮᱠᱷᱟᱱ ᱫᱚ ᱚᱱᱟᱻᱜᱮ ᱦᱟᱸᱜ ᱢᱤᱫᱴᱟᱝ ᱡᱟᱭᱜᱟ ᱢᱮᱱᱟᱜᱼᱟ ᱟᱨᱫᱚ ᱚᱱᱠᱟ ᱫᱚ ᱡᱮᱢᱚᱱ ᱚᱡᱳᱫᱫᱟ ᱨᱮ ᱚᱡᱳᱫᱫᱟ ᱨᱮᱫᱚ ᱢᱮᱱᱟᱜᱼᱟ ᱡᱷᱟᱨᱱᱟ ᱢᱤᱫᱴᱟᱝ ᱧᱮᱞ ᱡᱚᱝ ᱞᱮᱠᱟᱱ ᱡᱷᱟᱨᱱᱟ ᱡᱟᱦᱟᱸ ᱫᱚ ᱥᱟᱺᱜᱤᱧ ᱟᱹᱰᱤᱡ ᱩᱥᱩᱞ ᱠᱷᱚᱱ ᱟᱬᱜᱚᱱᱟ᱾ ᱦᱮᱸᱥᱮ ᱫᱟᱜ ᱚᱱᱟ ᱡᱚᱨᱚᱜ ᱞᱮᱠᱟ ᱟᱨ ᱚᱸᱰᱮ ᱫᱚ ᱧᱮᱞ ᱡᱚᱝ ᱞᱮᱠᱟᱱ ᱡᱟᱭᱜᱟ ᱫᱚ ᱱᱟᱜ ᱟᱹᱰᱤ ᱨᱚᱠᱚᱢ ᱢᱩᱨᱛᱤ ᱠᱚ ᱢᱮᱱᱟᱜᱼᱟ ᱢᱟᱨᱮ ᱢᱟᱨᱮᱱᱟᱜ᱾ ᱵᱚᱸᱜᱟ ᱵᱩᱨᱩ ᱠᱚᱣᱟᱜ ᱢᱩᱨᱛᱤ ᱠᱚ ᱢᱮᱱᱟᱜᱼᱟ ᱛᱟᱯᱮ ᱫᱟᱬᱟᱱ ᱡᱟᱭᱜᱟ ᱵᱮᱥᱟ ᱚᱸᱰᱮ ᱫᱚ ᱦᱮᱸ ᱥᱮ᱾
ᱦᱳᱭ ᱦᱳᱭ
ᱟᱨ ᱚᱱᱮ ᱫᱤᱣᱲᱤ ᱰᱮᱢ ᱫᱚ ᱚᱱᱟ ᱫᱚ ᱰᱮᱢ ᱠᱟᱱᱟ ᱢᱤᱫᱴᱟᱝ ᱟᱹᱰᱤ ᱩᱥᱩᱞ ᱰᱮᱢ ᱟᱹᱰᱤ ᱥᱮᱬᱟ ᱛᱮ ᱢᱮᱱᱟᱜᱼᱟ ᱚᱸᱰᱮ ᱫᱚ ᱡᱤᱭᱟᱹᱞᱤ ᱟᱹᱥᱩᱞ ᱟᱠᱟᱜ ᱠᱚᱣᱟ ᱦᱟᱠᱩ ᱠᱚ ᱮᱢᱟᱱ ᱠᱚᱠᱚ ᱟᱹᱥᱩᱞ ᱠᱟᱜ ᱠᱚᱣᱟ᱾ ᱟᱸᱛᱟᱭᱟᱱ ᱠᱚᱦᱚᱸ ᱠᱚ ᱟᱹᱥᱩᱞ ᱠᱟᱜ ᱠᱚᱣᱟ᱾ ᱦᱮᱸ ᱚᱱᱟ ᱠᱚᱜᱮ ᱧᱮᱞ ᱡᱚᱝ ᱞᱮᱠᱟᱱ ᱡᱟᱭᱜᱟ ᱫᱚᱠᱚᱫᱚ ᱢᱮᱱᱟᱜ ᱟᱠᱟᱜ-ᱟ᱾ ᱦᱩᱸᱼᱦᱚᱭ ᱟᱢᱜᱮ ᱚᱠᱟ ᱠᱚ ᱟᱨᱮᱢ ᱧᱮᱞ ᱟᱠᱟᱫ ᱛᱟᱞᱟᱝᱟ? ᱦᱮᱞᱳ ᱜᱚᱝᱠᱮ
ᱮᱸ ᱯᱟᱨᱚᱢ ᱠᱟᱜ ᱟᱡᱚᱫᱤᱭᱟᱹ ᱵᱩᱨᱩ ᱨᱮᱱᱟᱜ ᱠᱟᱛᱷᱟᱧ ᱞᱟᱹᱭ ᱞᱮᱜᱮ ᱛᱟᱞᱦᱮ᱾
ᱦᱮᱸ- ᱦᱮᱸ
ᱟᱡᱚᱫᱤᱭᱟᱹ ᱵᱩᱨᱩ ᱨᱮᱫᱚ ᱵᱟᱹᱲᱛᱤ ᱠᱟᱭᱛᱮ ᱥᱮᱸᱫᱽᱨᱟ ᱠᱷᱟᱹᱛᱤᱨ ᱛᱮ ᱧᱩᱛᱩᱢ ᱢᱮᱱᱟᱜ - ᱟ᱾ ᱟᱨ ᱵᱟᱝᱢᱟ ᱟᱡᱳᱫᱤᱭᱟᱹ ᱵᱩᱨᱩ ᱨᱮ ᱫᱚ ᱚᱱᱟ ᱰᱮᱢ ᱡᱟᱦᱟᱸ ᱠᱚ ᱢᱮᱛᱟᱜ ᱠᱟᱱᱟ ᱞᱳᱣᱟᱨ ᱰᱮᱢ ᱥᱮ ᱟᱯᱟᱨ ᱰᱮᱢ ᱦᱮᱸᱱᱟᱜ, ᱚᱝᱠᱟ ᱜᱮ ᱵᱟᱨᱭᱟ ᱰᱮᱢ ᱢᱮᱱᱟᱜ ᱠᱟᱫᱟ ᱪᱮᱛᱟᱱ ᱞᱟᱛᱟᱨ ᱟᱫᱚ ᱚᱸᱰᱮ ᱫᱚ ᱫᱟᱜ ᱵᱤᱡᱽᱞᱤ ᱩᱰᱩᱠᱚᱜᱼᱟ ᱚᱸᱰᱮ ᱠᱷᱚᱡ ᱫᱚ,
ᱦᱮᱸ ᱟ
ᱦᱩᱸ ᱟᱫᱚ ᱚᱱᱟ ᱥᱟᱶ ᱛᱮᱦᱚᱸ ᱡᱚᱠᱷᱚᱱ ᱥᱮᱸᱫᱽᱨᱟ ᱫᱤᱥᱣᱟᱹ ᱠᱚ ᱪᱟᱞᱟᱜ ᱛᱟᱸᱦᱮᱱᱟ ᱛᱚᱠᱷᱚᱱ ᱚᱱᱟ ᱥᱩᱛᱟᱢ ᱴᱟᱺᱰᱤ ᱨᱮᱠᱚ ᱛᱟᱦᱮᱱ ᱛᱟᱦᱮᱸᱱᱟ, ᱚᱸᱰᱮᱜᱮ ᱡᱚᱢ ᱧᱩ ᱠᱟᱛᱮᱜ ᱥᱮᱸᱫᱽᱨᱟ ᱠᱩ ᱥᱮᱸᱫᱽᱨᱟ ᱠᱚ ᱨᱟᱠᱟᱵ ᱛᱟᱸᱦᱮᱱᱟ,
ᱦᱩᱸ ᱦᱩᱸ᱾
ᱮᱸᱜ ᱥᱟᱶᱛᱮ ᱵᱩᱨᱩ ᱪᱮᱛᱟᱱ ᱨᱮᱜᱮ ᱟᱹᱰᱤᱞᱮᱠᱟᱱ ᱚᱲᱟᱜ ᱫᱩᱣᱟᱹᱨ ᱠᱚ ᱢᱮᱱᱟᱜ ᱟ ᱥᱟᱶᱛᱮ ᱚᱸᱰᱮ ᱠᱚ ᱛᱟᱸᱦᱮᱱ ᱛᱟᱸᱦᱮᱱᱟ ᱡᱟᱦᱟᱸᱭ ᱠᱚ ᱪᱟᱞᱟᱜ ᱛᱟᱸᱦᱮᱱᱟ᱾
ᱦᱮᱸ ᱪᱷᱟ᱾
ᱚ ᱦᱳᱭ ᱫᱚ ᱟᱨ ᱠᱳᱞᱠᱟᱛᱟ ᱨᱮᱱᱟᱜ ᱠᱟᱛᱷᱟᱢ ᱞᱟᱹᱭᱫᱟ ᱠᱳᱞᱠᱟᱛᱟ ᱨᱮᱱᱟᱜ ᱦᱚᱸ ᱠᱟᱹᱴᱤᱡ ᱞᱟᱹᱭ ᱜᱮᱞᱟᱭ ᱢᱮ᱾ ᱠᱳᱞᱠᱟᱛᱟ ᱵᱟᱡᱟᱨ ᱫᱟᱲᱟᱱ ᱞᱟᱹᱭ ᱠᱮᱜ ᱫᱚ ᱫᱟᱲᱟᱱ ᱟᱹᱧ ᱛᱟᱦᱮᱸ ᱠᱟᱱᱟ ᱟᱫᱚ ᱚᱸᱰᱮ ᱦᱚᱸ ᱠᱟᱹᱴᱤᱡ ᱞᱟᱹᱭ ᱢᱮ ᱪᱮᱜᱠᱟ ᱪᱮᱫ ᱠᱚᱢ ᱧᱮᱞ ᱠᱟᱜᱼᱟ?
ᱦᱮᱸ ᱠᱳᱞᱠᱟᱛᱟ ᱨᱮᱱᱟᱜ ᱵᱟᱡᱟᱨ ᱞᱮᱠᱟ ᱫᱚ ᱵᱷᱮᱠᱫᱳᱨᱤᱭᱟ ᱢᱳᱵᱟᱭᱤᱞ ᱱᱮᱣᱨᱩ ᱨᱮᱭᱟᱜ ᱢᱤᱫᱴᱮᱱ ᱡᱟᱭᱜᱟ ᱢᱮᱱᱟᱜᱼᱟ᱾ ᱚᱱᱟ ᱫᱚ ᱯᱚᱨᱤᱵᱟᱨ ᱠᱚ ᱤᱫᱤ ᱠᱟᱛᱮ ᱥᱮ ᱜᱷᱟᱨᱚᱸᱡ ᱤᱫᱤ ᱠᱟᱛᱮ ᱚᱸᱰᱮ ᱫᱚ ᱪᱟᱞᱟᱣ ᱫᱟᱬᱟᱱ ᱚᱠᱛᱚ ᱠᱷᱟᱸᱰᱟᱣ ᱚᱱᱟ ᱠᱚ ᱵᱷᱟᱹᱜᱤ ᱜᱟᱱᱚᱜᱼᱟ ᱚᱸᱰᱮ ᱫᱚᱼᱼ ᱦᱮᱸ ᱥᱮ, ᱚᱠᱛᱚ ᱚᱠᱼᱼ ᱛᱚ ᱵᱷᱟᱹᱜᱤ ᱠᱷᱟᱸᱰᱟᱣᱼᱟ ᱚᱸᱰᱮ ᱫᱚ ᱢᱟᱱᱮ ᱟᱹᱰᱤ ᱵᱷᱟᱹᱜᱤ ᱡᱟᱭᱜᱟ ᱠᱟᱱᱟ ᱚᱸᱰᱮ ᱫᱚ ᱢᱟᱱᱮ ᱜᱷᱟᱨᱚᱸᱡᱽᱼᱼ ᱠᱚ ᱞᱟᱹᱜᱤᱫ ᱛᱮ ᱯᱚᱨᱤᱵᱟᱨᱮᱢ ᱪᱟᱞᱟᱣ ᱫᱟᱲᱮᱭᱟᱜᱼᱟ ᱚᱸᱰᱮ ᱫᱚ
ᱦᱳᱭ - ᱦᱳᱭ
ᱦᱳᱭ ᱤᱱᱟᱹ ᱜᱮ ᱚᱸᱰᱮ ᱫᱚ ᱱᱷᱟᱜ ᱢᱮᱱᱟᱜ ᱟᱠᱟᱫᱟ ᱚᱱᱠᱟᱱᱟᱜ ᱫᱚ ᱟᱨ ᱵᱨᱤᱡᱽ ᱠᱚᱦᱚᱸ ᱢᱮᱱᱟᱜ ᱟᱠᱟᱫᱟ ᱦᱟᱣᱲᱟ ᱵᱨᱤᱡ ᱠᱚ ᱞᱟᱹᱭ ᱫᱚ ᱱᱷᱟᱜ
ᱦᱳᱭ ᱦᱳᱭ ᱦᱟᱣᱲᱟ ᱵᱨᱤᱪ ᱟᱸᱡᱚᱢ ᱠᱟᱜ ᱟᱧ ᱧᱮᱞ ᱠᱚᱫᱚ ᱵᱟᱹᱧ ᱧᱮᱞ ᱠᱟᱫᱟ ᱛᱚ ᱦᱮᱸ ᱥᱮ ᱚᱱᱟ ᱥᱮ ᱵᱷᱤᱠᱴᱳᱨᱤᱭᱟ ᱞᱟᱹᱭ ᱠᱮᱫᱼᱟ ᱱᱚᱣᱟ ᱠᱚᱦᱚᱸ ᱟᱸᱡᱚᱢ ᱫᱚᱧ ᱟᱸᱡᱚᱢ ᱟᱠᱟᱫᱟ ᱥᱮᱱ ᱫᱚ ᱵᱟᱝ ᱦᱩᱭ ᱟᱠᱟᱱᱟ
ᱟᱪᱪᱷᱟ
ᱛᱟᱦᱞᱮ ᱢᱮᱴᱨᱚ ᱨᱮ ᱫᱟᱫᱟᱢ ᱫᱮᱡ ᱵᱟᱲᱟᱣ ᱠᱟᱱᱟ ᱥᱮ ᱵᱟᱝ
ᱚᱠᱟ ᱨᱮᱼᱼ
ᱢᱮᱴᱨᱳ ᱡᱟᱦᱟᱸ ᱠᱚ ᱢᱮᱛᱟᱜ ᱠᱟᱱᱟ ᱫᱟᱜ ᱞᱟᱛᱟᱨ ᱛᱮ ᱱᱤᱭᱟᱹ ᱞᱟᱛᱟᱨ ᱛᱮ ᱵᱟᱝ ᱪᱟᱞᱟᱜᱼᱟ ᱚᱱᱮ ᱠᱳᱞᱠᱟᱛᱟ ᱨᱮᱼᱼ
ᱦᱮᱸ ᱵᱟᱝ ᱩᱱ ᱚᱱᱛᱮ ᱫᱚ ᱱᱟᱦᱟᱜ ᱵᱟᱹᱧ ᱪᱟᱞᱟᱣ ᱜᱚᱫ ᱟᱠᱟᱱᱟ ᱚᱱᱛᱮ ᱫᱚ ᱵᱟᱹᱧ ᱧᱮᱞ ᱟᱠᱟᱫᱟᱼᱟ ᱦᱟᱜ
ᱟᱪᱪᱷᱟ ᱟᱪᱪᱷᱟ
ᱦᱳᱭ
ᱟᱡᱚᱢ ᱢᱮ
ᱛᱟᱦᱚᱞᱮ ᱚᱠᱛᱚ ᱠᱚᱢᱟ ᱦᱩᱭ ᱥᱟᱹᱛ ᱜᱚᱫ ᱮᱱ ᱜᱮᱭᱟ